ᱦᱮᱞᱳ ᱜᱚᱝᱠᱮ ᱾ ᱦᱳᱭ ᱦᱳᱭ ᱟᱸᱡᱚᱢ ᱧᱟᱢᱚᱜ ᱠᱟᱱᱟ ᱾ ᱟᱨ ᱱᱚᱛᱮ ᱤᱧᱟᱹᱜ ᱨᱚᱲ ᱠᱚᱦᱚᱸ ᱵᱮᱥ ᱴᱷᱤᱠᱮᱢ ᱟᱸᱡᱚᱢ ᱧᱟᱢᱮᱫ ᱠᱟᱱ ᱜᱮᱭᱟ ᱥᱮ?
ᱦᱮᱸ ᱦᱮᱸ ᱟᱸᱡᱚᱢ ᱧᱟᱢᱚᱜ ᱠᱟᱱ ᱜᱮᱭᱟ ᱵᱮᱥ ᱴᱷᱤᱠ ᱾
ᱜᱚᱝ ᱜᱚᱝᱠᱮ ᱚᱱᱟ ᱠᱚ ᱪᱮᱫ ᱠᱚ ᱥᱟᱰᱮ ᱠᱟᱱ ᱫᱚ ᱚᱱᱟ ᱠᱚ ᱠᱟᱹᱴᱤᱡ ᱟᱥᱛᱮ ᱢᱟᱱᱮ ᱠᱚᱢ ᱞᱮᱠᱷᱟᱱ ᱫᱚ ᱱᱟᱯ ᱱᱟᱯᱟᱭ ᱠᱚᱜᱼᱟ ᱥᱮ ᱠᱟᱹᱴᱤᱡ ᱚᱸᱰᱮ ᱠᱷᱚᱱ ᱥᱟᱦᱟ ᱞᱮᱱᱠᱷᱟᱡ ᱫᱚ ᱵᱷᱟᱜᱤᱜᱼᱟ ᱾
ᱟᱪᱪᱷᱟ ᱟᱪᱪᱷᱟ ᱥᱟᱦᱟᱜ ᱠᱟᱱᱟᱞᱤᱧ᱾
ᱦᱳᱭ ᱦᱳᱭ ᱚᱱᱟᱠᱚ ᱵᱟᱠᱷᱟᱱ ᱚᱱᱟ ᱠᱚᱫᱚ ᱵᱟᱹᱲᱤᱡᱚᱜ ᱠᱟᱱ ᱛᱟᱞᱟᱝ ᱜᱤᱭᱟ ᱚᱱᱠᱟ ᱨᱚᱯᱚᱲ ᱨᱮ
ᱦᱮᱸ ᱦᱤᱛᱚᱜ ᱫᱚ ᱯᱚᱨᱤᱥᱠᱟᱨ ᱵᱷᱟᱵᱮ ᱟᱸᱡᱚᱢ ᱧᱚᱢᱚᱜ ᱠᱟᱱᱟ ᱛᱚ
ᱦᱳᱭ ᱦᱳᱭ ᱱᱤᱛᱳᱜ ᱫᱚ ᱟᱸᱡᱚᱢᱚᱜ ᱠᱟᱱᱟ᱾
ᱟᱪᱪᱷᱟ ᱟᱪᱪᱷᱟ
ᱛᱟᱦᱞᱮ ᱜᱚᱢᱠᱮ ᱪᱮᱫ ᱠᱚᱢ ᱪᱤᱠᱟᱹ ᱵᱟᱨᱟᱭᱮᱫ ᱠᱟᱱᱟ
ᱦᱮᱸ ᱦᱮᱸ ᱫᱩᱲᱩᱵ ᱵᱟᱲᱟ ᱦᱩᱭ ᱠᱟᱱᱟ᱾ ᱮ ᱫᱩᱲᱩᱵ ᱜᱮ ᱦᱤᱡ ᱠᱟᱱᱟ ᱠᱟᱹᱢᱤ ᱴᱟᱢᱤ ᱫᱚ ᱵᱟᱹᱱᱩᱜ-ᱟ
ᱚᱱᱟ ᱦᱚᱸ ᱱᱟᱯᱟᱭ ᱜᱮ ᱡᱮ ᱡᱤᱨᱟᱹᱣ ᱵᱟᱨᱟ ᱦᱚᱸ ᱞᱟᱹᱠᱛᱤᱜ ᱠᱟᱱ ᱛᱟᱵᱚᱱ ᱜᱮᱭᱟ ᱵᱟᱝ ᱥᱮ
ᱦᱮᱸ ᱦᱮᱸ
ᱦᱳᱭ ᱛᱟᱦᱚᱞᱮ ᱜᱚᱢᱠᱮ ᱢᱮᱱᱫᱤᱧ ᱟᱞᱟᱝ ᱫᱚ ᱠᱟᱹᱴᱤᱡ ᱢᱤᱫᱴᱟᱝ ᱤᱭᱟᱹ ᱱᱤᱭᱟᱹ ᱜᱮᱞᱟᱝ ᱠᱟᱛᱷᱟ ᱞᱮᱱ ᱜᱮ ᱥᱮ ᱢᱤᱫᱴᱟᱝ ᱢᱤᱫᱴᱟᱝ ᱠᱟᱛᱷᱟ ᱞᱟᱝ ᱨᱟᱠᱟᱵᱟ ᱥᱮ ᱚᱱᱟ ᱠᱟᱛᱷᱟ ᱤᱫᱤ ᱠᱟᱛᱮᱫ ᱜᱮᱞᱟᱝ ᱜᱟᱞᱚᱪᱚᱜ-ᱟ ᱛᱚ ᱠᱟᱛᱷᱟ ᱠᱟᱛᱷᱟ ᱫᱚ ᱦᱩᱭᱩᱜ ᱠᱟᱱᱟ ᱵᱟᱝᱢᱟ ᱱᱚᱣᱟ ᱡᱮ ᱟᱞᱟᱝ ᱢᱟᱱᱮ ᱥᱚᱨᱤᱨ ᱥᱚᱨᱤᱨ ᱥᱟᱥᱛᱷᱚ ᱡᱟᱦᱟᱸ ᱫᱚᱠᱚ ᱢᱮᱛᱟᱜ ᱠᱟᱱᱟ ᱥᱮ ᱦᱚᱲᱢᱚ ᱥᱟᱶ ᱦᱚᱲᱢᱚ ᱥᱟᱶᱟᱨ ᱚᱠᱟ ᱞᱮᱠᱟ ᱞᱮᱠᱟᱱ ᱞᱟᱹᱠᱛᱤᱜ ᱛᱟᱵᱚᱱᱟ ᱥᱮ ᱪᱮᱫ ᱠᱚ ᱡᱚᱢ ᱧᱩ ᱚᱱᱠᱟ ᱢᱮᱱᱟᱜ ᱟᱠᱟᱜ-ᱟ ᱚᱱᱟ ᱠᱚ ᱤᱫᱤ ᱠᱟᱛᱮ ᱞᱟᱹᱭᱢᱮ ᱡᱮ ᱚᱠᱟ ᱠᱚ ᱞᱮᱠᱟ ᱡᱚᱢ ᱧᱩ ᱛᱮ ᱥᱮ ᱱᱚᱣᱟ ᱠᱚ ᱤᱫᱤ ᱞᱮᱠᱷᱟᱱ ᱦᱚᱲᱢᱚ ᱠᱚ ᱵᱷᱟᱜᱤ ᱴᱷᱤᱠ ᱛᱮ ᱥᱟᱶᱟᱨᱚᱜ ᱛᱟ ᱵᱚᱱᱟ ᱢᱮᱱᱛᱮ᱾
ᱚᱸ ᱦᱮᱸ ᱛᱚ ᱜᱚᱝᱠᱮ ᱱᱚᱣᱟ ᱛᱚ ᱟᱹᱰᱤ ᱢᱟᱨᱟᱝ ᱡᱤᱱᱤᱥ ᱠᱟᱱᱟ ᱛᱚ ᱴᱷᱤᱠ ᱜᱮᱭᱟ ᱛᱚ ᱱᱚᱣᱟ ᱡᱮᱦᱮᱛᱩᱢ ᱞᱟᱹᱭ ᱠᱟᱜ-ᱟ ᱱᱚᱝᱠᱟ ᱵᱟᱲᱟᱭ ᱨᱮᱱᱟᱜ ᱥᱮ ᱪᱮᱫᱠᱟ ᱚᱱᱟ ᱞᱟᱹᱭ ᱜᱮᱞᱟᱝ ᱜᱟᱞᱢᱟᱨᱟᱣ ᱮᱱᱟ ᱛᱚ ᱡᱟᱦᱟᱸᱢ ᱞᱟᱹᱭ ᱠᱮᱜ-ᱟ ᱥᱮ ᱡᱟᱦᱟᱸ ᱡᱟᱦᱟᱸ ᱟᱵᱚᱣᱟᱜ ᱦᱚᱲᱢᱚ ᱞᱤᱭᱮ ᱪᱮᱫᱠᱟ ᱪᱮᱫ ᱡᱚᱢ ᱞᱮᱠᱟ ᱠᱷᱟᱱ ᱥᱮ ᱪᱮᱫ ᱞᱮᱠᱟ ᱚᱵᱵᱷᱟᱥ
ᱢᱟᱱᱮ ᱵᱤᱡᱤ ᱞᱮᱠᱷᱟᱱ ᱵᱮᱭᱟᱢ ᱠᱚ ᱠᱚᱨᱟᱣ ᱞᱮᱠᱷᱟᱱ ᱟᱵᱚᱣᱟᱜ ᱥᱚᱨᱤᱨ ᱥᱟᱥᱛᱷᱚ ᱛᱚᱲᱟ ᱵᱷᱟᱜᱤ ᱛᱟᱦᱮᱱᱟ ᱦᱮᱸᱥᱮ ᱛᱚ ᱚᱱᱟ ᱫᱤᱠ ᱫᱤᱭᱮ ᱧᱮᱞ ᱞᱮᱠᱷᱟᱱ ᱟᱹᱰᱤ ᱨᱚᱠᱚᱢ ᱠᱚᱢᱟ ᱟᱹᱰᱤ ᱡᱤᱱᱤᱥ ᱦᱮᱱᱟᱜ-ᱟ ᱦᱮᱸᱥᱮ ᱛᱚ ᱚᱱᱟ ᱯᱨᱚᱛᱷᱚᱢ ᱠᱷᱚᱱᱟᱜ ᱡᱟᱦᱟᱸ ᱥᱟᱫᱷᱟᱨᱚᱱ ᱡᱤᱱᱤᱥ ᱠᱚ ᱚᱸᱰᱮ ᱠᱷᱚᱱᱟᱜ ᱡᱩᱫᱤ ᱱᱚᱱᱠᱟ ᱧᱮᱞ ᱵᱟᱲᱟ ᱦᱩᱭᱩᱜ-ᱟ ᱡᱮ ᱡᱟᱦᱟᱸ ᱢᱤᱫᱴᱟᱝ ᱥᱟᱫᱷᱟᱨᱚᱱ ᱦᱚᱲ ᱡᱩᱫᱤ ᱥᱚᱨᱤᱨ ᱥᱟᱥᱛᱷᱚ ᱡᱟᱦᱟᱸ ᱦᱚᱲᱢᱚ ᱵᱚᱱ ᱞᱟᱹᱭᱟᱜ ᱠᱟᱱᱟ ᱦᱮᱸᱥᱮ ᱚᱱᱟ ᱡᱩᱫᱤ ᱵᱮᱥᱮ ᱫᱚᱦᱚᱭᱟ ᱦᱮᱸ ᱯᱷᱤᱴ ᱥᱟᱹᱦᱤᱡ ᱛᱚ ᱟᱹᱰᱤ ᱨᱚᱠᱚᱢᱟᱜ ᱦᱮᱱᱟᱜ-ᱟ ᱡᱮᱢᱚᱱ ᱥᱮᱛᱟᱜ ᱵᱮᱲᱟ ᱦᱟᱱᱟᱝᱠᱟ ᱞᱚᱜᱚᱱ ᱥᱟᱹᱦᱤᱡ ᱵᱮᱨᱮᱫ ᱠᱟᱛᱮᱫ ᱡᱟᱦᱟᱸ ᱦᱮᱸᱥᱮ ᱵᱮᱨᱮᱫ ᱠᱟᱛᱮᱫ ᱮᱠᱫᱚᱢ ᱱᱚᱣᱟ ᱫᱟᱹᱛᱟᱹᱱᱤ ᱵᱟᱲᱟ ᱠᱟᱛᱮ ᱛᱮ ᱦᱟᱞᱠᱟ ᱦᱟᱞᱠᱟ ᱠᱷᱟᱵᱟᱨ ᱡᱟᱦᱟᱸ ᱡᱚᱢᱟᱜ ᱠᱚ ᱦᱮᱱᱟᱜ ᱟᱥᱮ ᱚᱱᱟ ᱠᱚ ᱡᱚᱢ ᱵᱟᱲᱟ ᱠᱟᱛᱮ ᱛᱮ ᱠᱟᱹᱴᱤᱡ ᱛᱟᱲᱟᱢ ᱵᱟᱲᱟᱣ ᱡᱟᱛᱮ ᱡᱟᱦᱟᱸ ᱢᱟᱱᱮ ᱩᱫᱽᱜᱟᱹᱨ ᱫᱟᱜ ᱡᱮᱱᱚ ᱟᱵᱚᱣᱟᱜ ᱢᱟᱱᱮ ᱥᱚᱨᱤᱨ ᱠᱷᱚᱱᱟᱜ ᱩᱰᱩᱠᱚᱜ-ᱟ ᱦᱮᱸᱥᱮ ᱛᱚ ᱠᱟᱹᱴᱤᱡ ᱱᱚᱝᱠᱟ ᱠᱟᱹᱢᱤ ᱵᱟᱲᱟ ᱠᱚ ᱚᱱᱠᱟ ᱡᱮᱱᱚ ᱠᱚᱨᱟᱣ ᱞᱮᱠᱷᱟᱱ ᱢᱟᱱᱮ ᱠᱟᱹᱴᱤᱡ ᱵᱷᱟᱹᱜᱤ ᱛᱟᱦᱮᱱᱟ ᱟᱨ ᱪᱮᱫ ᱟᱵᱚᱣᱟᱜ ᱦᱚᱲᱢᱚᱴᱟᱜ ᱚᱱᱟ ᱵᱟᱫ ᱛᱮᱦᱚᱸ ᱟᱫᱚ ᱚᱱᱠᱟ ᱡᱩᱫᱤ ᱡᱟᱦᱟᱸᱭ ᱚᱱᱠᱟ ᱡᱩᱫᱤ ᱵᱚᱭᱚᱥᱠᱚ ᱦᱚᱲ ᱩᱱᱤᱛᱚ ᱱᱚᱝᱠᱟ ᱠᱟᱹᱢᱤ ᱵᱟᱲᱟ ᱢᱟ ᱵᱩᱡ ᱫᱤᱧ ᱵᱟᱭ ᱫᱟᱲᱮᱭᱟᱜᱼᱟ ᱥᱮ ᱱᱚᱱᱠᱟ ᱢᱟᱴᱷᱨᱮ ᱪᱟᱞᱟᱣ ᱠᱟᱛᱮᱜ ᱫᱩᱲᱩᱵ ᱱᱚᱝᱠᱟ ᱵᱟ ᱚᱱᱠᱟ, ᱦᱮᱸ ᱚᱱᱱᱟᱱᱚ ᱡᱟᱦᱟᱸ ᱠᱚᱨᱟᱣ ᱦᱩᱭᱩᱜ ᱜᱮᱭᱟ ᱥᱚᱨᱤᱨ ᱞᱤᱭᱮ ᱯᱷᱤᱴ ᱫᱚᱦᱚ ᱠᱷᱟᱹᱛᱤᱨ ᱚᱱᱟ ᱟᱫᱚ ᱫᱚ ᱵᱟᱭ ᱫᱟᱲᱮᱭᱟᱜᱼᱟ ᱛᱚᱻ ᱩᱱᱤ ᱫᱚ ᱛᱟᱲᱟᱢ ᱞᱮᱠᱷᱟᱱ ᱰᱮᱞᱤ ᱱᱚᱝᱠᱟ ᱯᱟᱸᱪ ᱪᱷᱚ ᱠᱤᱞᱳᱢᱤᱴᱟᱨ ᱡᱫᱤᱭ ᱛᱟᱲᱟᱢᱟᱭ ᱩᱱᱤᱭᱟᱜ ᱥᱚᱨᱤᱨ ᱥᱟᱥᱛᱷᱚ ᱫᱚ ᱟᱹᱰᱤ ᱜᱟᱱ ᱵᱷᱟᱜᱤ ᱛᱟᱦᱮᱸᱱᱟ᱾ ᱛᱚ ᱚᱱᱟ ᱥᱟᱶ ᱥᱟᱶᱶᱛᱮ ᱥᱩᱫᱷᱩ ᱛᱟᱲᱟᱢ ᱞᱮᱠᱷᱟᱱ ᱫᱚ ᱵᱟᱭ ᱜᱟᱱᱚᱜᱼᱟ ᱚᱱᱟᱛᱮ ᱟᱨᱚ ᱟᱹᱰᱤ ᱨᱚᱠᱚᱢ ᱵᱮᱭᱟᱢ ᱠᱚ ᱠᱚᱨᱟᱣ ᱞᱮᱠᱷᱟᱱ ᱥᱩᱵᱤᱫᱷᱟ ᱛᱟᱦᱮᱱᱟ᱾ ᱟᱨ ᱪᱮᱫ?
ᱟᱪᱪᱷᱟ ᱱᱟᱯᱟᱭ ᱜᱮ ᱜᱚᱝᱠᱮ ᱟᱢ ᱢᱟᱱᱮ ᱚᱱᱠᱟᱱᱟᱜ ᱠᱤᱪᱷᱩ ᱪᱟᱥ ᱥᱮᱛᱟᱜ ᱠᱚᱨᱮ ᱡᱟᱦᱟᱸᱭ ᱠᱚ ᱠᱚᱨᱟᱣ ᱞᱟᱹᱠᱛᱤᱜ ᱠᱟᱱᱟ ᱦᱚᱨᱢᱚ ᱥᱟᱶᱟᱨ ᱞᱟᱹᱜᱤᱫ ᱛᱮ
ᱦᱮᱸ,
ᱠᱚ ᱤᱫᱤ ᱠᱟᱛᱮ ᱢᱟᱱᱮ ᱠᱤᱪᱷᱩ ᱜᱟᱱ ᱡᱟᱦᱟᱸ ᱠᱚᱢ ᱞᱟᱹᱭ ᱠᱮᱜ-ᱟ᱾ ᱚᱱᱟ ᱠᱚᱫᱚ ᱡᱚᱛᱚ ᱦᱚᱲᱟᱜ ᱠᱷᱮᱛ ᱠᱷᱮᱛ ᱨᱮᱜᱮ ᱥᱮ ᱡᱚᱛᱚ ᱦᱚᱲ ᱞᱟᱹᱜᱤᱫ ᱜᱮ ᱚᱱᱟ ᱠᱚᱫᱚ ᱟᱹᱰᱤ ᱱᱟᱯᱟᱭᱱᱟᱜ ᱠᱟᱱ ᱛᱟᱵᱚᱱ ᱜᱮᱭᱟ, ᱥᱮ ᱚᱱᱟ ᱠᱚ ᱡᱩᱫᱤ ᱫᱤᱱᱟᱹᱢ ᱫᱤᱱ ᱦᱤᱞᱳᱜ ᱡᱩᱫᱤ ᱚᱱᱠᱟ ᱵᱚ ᱚᱵᱷᱮᱥ ᱤᱫᱤᱭᱟ ᱥᱮ ᱫᱤᱱᱟᱹᱢ ᱫᱤᱱ ᱡᱩᱫᱤ ᱚᱱᱟ ᱠᱚᱜᱮᱵᱚᱱ ᱪᱟᱪᱞᱟᱣ ᱤᱫᱤᱭᱟ ᱟᱵᱚ ᱦᱚᱲᱢᱚ ᱠᱚ ᱥᱟᱶᱟᱨ ᱤᱫᱤ ᱞᱟᱹᱜᱤᱫ ᱮᱸᱰᱮᱠᱷᱟᱱ ᱫᱚ ᱥᱟᱱᱟᱢ ᱠᱚᱣᱟᱜ ᱜᱮ ᱯᱟᱞᱮᱱ ᱱᱚᱝᱠᱟ ᱞᱮᱠᱟ ᱜᱮ ᱥᱟᱶᱟᱨᱚᱜ ᱛᱟᱵᱚᱱ ᱜᱮᱭᱟ, ᱦᱮᱸ ᱥᱮ ᱵᱟᱝ?
ᱦᱮᱸ ᱟᱨᱚ ᱦᱚᱸᱚᱭ, ᱦᱮᱸ ᱞᱟᱹᱭᱵᱤᱱ?
ᱦᱳᱭ ᱚᱱᱟᱜᱤᱧ ᱢᱮᱱᱫᱟ ᱡᱮ ᱛᱟᱦᱞᱮ ᱥᱮᱛᱟᱜ ᱠᱚᱨᱮᱱᱟᱜ ᱢᱟ ᱦᱩᱭᱱᱟ, ᱛᱟᱨᱯᱚᱨᱮ ᱛᱤᱠᱤᱱ ᱵᱮᱨᱟ ᱥᱮᱫ, ᱛᱤᱠᱤᱱ ᱠᱚ ᱥᱮ ᱥᱮᱛᱟᱜ ᱥᱮ ᱡᱟᱦᱟᱸ ᱡᱚᱢ ᱧᱩ ᱫᱟᱠᱟ ᱠᱚ, ᱫᱟᱠᱟ ᱩᱛᱩ ᱠᱚ ᱥᱮ ᱚᱱᱟ ᱠᱚᱫᱚ ᱚᱠᱟ ᱠᱚ ᱢᱟᱱᱮ ᱪᱮᱫ ᱞᱮᱠᱟᱱᱟᱜ ᱩᱛᱩ ᱠᱚ ᱥᱮ ᱚᱠᱟ ᱞᱮᱠᱟᱱᱟᱜ ᱡᱤᱱᱤᱥ ᱠᱚ ᱡᱚᱢ ᱞᱮᱠᱷᱟᱱ ᱢᱟᱱᱮ ᱦᱚᱲᱢᱚ ᱞᱟᱹᱜᱤᱫ ᱛᱮ ᱟᱹᱰᱤ ᱵᱮᱥᱚᱜ ᱛᱟᱵᱚᱱ ᱜᱮ᱾
ᱦᱮᱸ ᱱᱚᱣᱟ ᱫᱚ ᱟᱹᱰᱤ ᱵᱮᱥ ᱥᱟᱹᱦᱤᱡ ᱠᱩᱠᱞᱤ ᱛᱮᱱᱟᱜ ᱵᱤᱱ ᱫᱚᱦᱚ ᱟᱠᱟᱫᱟ ᱦᱮᱸ ᱥᱮ ᱟᱫᱚ ᱚᱱᱟ ᱡᱟᱦᱟᱸ ᱞᱟᱹᱭ ᱠᱮᱜᱼᱟᱵᱤᱱ ᱡᱮ ᱡᱟᱦᱟᱸ ᱡᱚᱢ ᱧᱩᱩ ᱵᱮᱯᱟᱨ ᱛᱚ ᱟᱫᱚ ᱥᱩᱫᱷᱩ ᱟᱵᱚᱣᱟᱜ ᱦᱚᱲᱢᱚ ᱵᱮᱥ ᱫᱚᱦᱚ ᱞᱟᱹᱜᱤᱫ, ᱥᱮ ᱪᱚᱧᱪᱚᱞ ᱫᱚᱦᱚ ᱞᱟᱹᱜᱤᱫ ᱱᱚᱣᱟ ᱫᱚ ᱥᱩᱫᱩ ᱱᱚᱝᱠᱟ ᱵᱮᱭᱟᱢ, ᱵᱟ ᱦᱟᱸᱜᱼᱟ ᱱᱚᱝᱠᱟ ᱥᱮᱛᱟᱜ ᱵᱮᱲᱟ ᱛᱟᱲᱟᱢ ᱠᱟᱛᱮᱫ ᱩᱫᱽᱜᱟᱹᱨ ᱫᱟᱜ ᱩᱰᱩᱠ ᱦᱚᱲᱢᱚ ᱠᱷᱚᱱᱟᱜ ᱥᱩᱫᱷᱩ ᱱᱚᱣᱟ ᱠᱚᱨᱟᱣ ᱞᱮᱠᱷᱟᱱ ᱫᱚ ᱵᱟᱭ ᱜᱟᱱᱚᱜᱼᱟ, ᱚᱱᱟ ᱥᱟᱶ ᱥᱟᱶᱛᱮ ᱟᱵᱚ ᱵᱷᱟᱹᱜᱤ ᱴᱷᱤᱠ ᱱᱚᱝᱠᱟ ᱡᱚᱢᱟᱜ ᱦᱚᱸ ᱡᱷᱚᱛᱚ ᱠᱤᱪᱷᱩ, ᱥᱚᱢᱚᱭ ᱥᱚᱢᱚᱭ ᱨᱮ ᱡᱚᱢ ᱮᱢ ᱦᱩᱭᱩᱜ ᱛᱟᱵᱚᱱᱟ ᱥᱚᱨᱤᱨ ᱴᱟᱜ ᱦᱮᱸᱥᱮ᱾ ᱛᱟᱨᱯᱚᱨ ᱠᱟᱹᱴᱤᱡ ᱨᱮᱥᱴ ᱦᱚᱸ ᱞᱟᱜᱟᱜᱼᱟ ᱥᱚᱨᱤᱨ ᱨᱮ ᱥᱚᱵ ᱥᱚᱢᱚᱭ ᱡᱩᱫᱤᱵᱚᱱ ᱠᱟᱹᱢᱤᱭᱟ, ᱦᱮᱸ ᱥᱚᱨᱤᱨᱴᱟᱜ ᱠᱟᱹᱴᱤᱡ ᱥᱟᱱᱟᱢ ᱜᱮ ᱵᱟᱭ ᱧᱟᱢᱟ ᱛᱚ ᱛᱚᱠᱷᱚᱱ ᱦᱚᱸ ᱟᱵᱚᱣᱟᱜ ᱡᱟᱦᱟᱸ ᱦᱚᱲᱢᱚ ᱨᱮ ᱦᱚᱲᱢᱚ ᱟᱹᱰᱤ ᱜᱟᱱ ᱜᱮ ᱫᱷᱚᱠᱚᱞ ᱪᱟᱞᱟᱜᱼᱟ ᱛᱚ ᱚᱱᱟ ᱠᱚ ᱥᱚᱵ ᱫᱤᱠ ᱫᱤᱭᱮ ᱡᱚᱢ ᱧᱩ ᱦᱚᱸ ᱟᱹᱰᱤ ᱮᱸ ᱢᱟᱱᱮ ᱞᱟᱹᱠᱛᱤᱭᱟᱱ ᱜᱮ ᱡᱤᱱᱤᱥ ᱠᱟᱱᱟ ᱚᱱᱟ ᱥᱮᱫ ᱦᱚᱸ ᱠᱟᱹᱴᱤᱡ ᱫᱷᱮᱭᱟᱱ ᱮᱢ ᱦᱚᱸ ᱫᱚᱨᱠᱟᱨ ᱠᱟᱱ ᱜᱮᱭᱟ᱾ ᱡᱮᱢᱚᱱ ᱥᱮᱛᱟᱜ ᱵᱮᱲᱟ ᱢᱟᱱᱮ ᱡᱟᱦᱟᱸ ᱫᱷᱚᱨᱚ ᱱᱚᱝᱠᱟ ᱡᱟᱦᱟᱸᱭ ᱚᱱᱠᱟ ᱛᱟᱲᱟᱢᱮ ᱪᱟᱞᱟᱣ ᱟᱠᱟᱱᱟ, ᱦᱮᱸ ᱥᱮ ᱵᱟᱝ? ᱟᱵᱟᱨ ᱡᱟᱦᱟᱸ ᱱᱚᱝᱠᱟ ᱢᱟᱴᱷ ᱨᱮ ᱪᱟᱞᱟᱣ ᱠᱟᱛᱮᱫ ᱱᱚᱝᱠᱟ ᱵᱤᱵᱷᱤᱱᱱᱚ ᱫᱷᱚᱨᱚᱱ ᱵᱮᱭᱟᱢ ᱴᱮᱭᱟᱢ ᱠᱚᱨᱟᱣ ᱠᱟᱛᱮ ᱦᱤᱡᱩᱜ ᱟᱭ ᱚᱲᱟᱜ, ᱚᱲᱟᱜ ᱨᱮ ᱦᱮᱡ ᱠᱟᱛᱮᱫ ᱫᱚ ᱢᱟᱱᱮ ᱯᱨᱚᱛᱷᱚᱢ ᱛᱚ ᱡᱚᱢ ᱧᱩ ᱵᱳᱞᱛᱮ ᱫᱚ ᱱᱚᱝᱠᱟ ᱫᱟᱠᱟ ᱫᱚ ᱡᱚᱢ ᱫᱚ ᱵᱟᱭ ᱜᱟᱱᱚᱜᱼᱟ ᱦᱮᱸᱥᱮ, ᱚᱱᱟ ᱠᱚ ᱵᱟᱫ ᱛᱮ ᱡᱮᱢᱚᱱ ᱠᱟᱭᱨᱟ ᱦᱮᱱᱟᱜᱼᱟ, ᱠᱟᱭᱨᱟ ᱵᱤᱞᱤ ᱛᱟᱨᱯᱚᱨ ᱰᱤᱢ ᱦᱮᱱᱟᱜᱼᱟ, ᱦᱮᱸ ᱥᱮ
ᱦᱳᱭ᱾
ᱛᱚ ᱟᱨᱚ ᱱᱚᱝᱠᱟ ᱟᱭᱢᱟ ᱜᱟᱱ ᱦᱮᱱᱟᱜ-ᱟ ᱡᱤᱱᱤᱥ ᱱᱚᱝᱠᱟ ᱚᱱᱟ ᱠᱚ ᱡᱤᱱᱤᱥ ᱡᱚᱢ ᱞᱮᱠᱷᱟᱱ ᱜᱮ ᱵᱮᱥ ᱠᱟᱱ ᱜᱮᱭᱟ ᱦᱚᱲᱢᱚ ᱞᱟᱹᱜᱤᱫ ᱫᱚ᱾
ᱛᱟᱦᱚᱞᱮ ᱜᱚᱝᱠᱮ ᱟᱹᱰᱤ ᱱᱟᱯᱟᱭ ᱜᱮ ᱜᱚᱝᱠᱮ ᱟᱢ ᱡᱟᱦᱟᱸ ᱠᱚᱢ ᱞᱟᱹᱭ ᱠᱮᱭᱟ ᱥᱮ ᱚᱠᱟ ᱞᱮᱠᱟ ᱞᱟᱠᱛᱤᱭᱟ ᱡᱚᱢ ᱠᱚ ᱤᱫᱤ ᱠᱟᱛᱮ ᱦᱳᱭ ᱛᱟᱦᱚᱞᱮ ᱤᱧ ᱫᱚ ᱱᱚᱝᱠᱟᱧ ᱵᱷᱟᱹᱵᱤᱭᱟ ᱥᱮ ᱤᱧᱟᱹᱜ ᱠᱚ ᱤᱧᱟᱹᱜ ᱠᱟᱛᱷᱟ ᱠᱚ ᱡᱚᱛᱷᱟᱛᱱᱟᱜ ᱠᱟᱱᱟ ᱥᱮ ᱵᱟᱝ ᱚᱱᱟ ᱦᱚᱸ ᱠᱟᱹᱴᱤᱡ ᱮᱢ ᱞᱟᱹᱭᱟ ᱚᱱᱟ ᱦᱚᱸ ᱠᱟᱹᱴᱤᱡ ᱮᱢ ᱞᱟᱹᱭᱟ ᱦᱳᱭ ᱥᱮ᱾
ᱦᱮᱸ ᱦᱮᱸ ᱦᱮᱸ᱾
ᱦᱳᱭ ᱤᱧ ᱫᱚ ᱱᱚᱝ ᱠᱟᱧ ᱢᱚᱱᱮᱭᱟ ᱡᱮ ᱟᱵᱚ ᱫᱚ ᱡᱚᱢ ᱧᱩ ᱫᱚ ᱡᱩᱫᱤ ᱚᱱᱠᱟ ᱞᱮᱠᱟ ᱵᱚ ᱡᱚᱢ ᱧᱩ ᱫᱟᱲᱮᱭᱟᱜ-ᱟ ᱮᱸᱰᱮᱠᱷᱟᱱ ᱫᱚ ᱱᱟᱯᱟᱭ-ᱚᱜ ᱛᱟᱵᱚᱱ ᱜᱮᱭᱟ᱾ ᱟᱨ ᱟᱵᱚ ᱛᱮ ᱡᱟᱦᱟᱸ ᱚᱲᱟᱜ ᱠᱚᱨᱮᱱᱟᱜ ᱥᱟᱠ-ᱥᱚᱵᱡᱤ ᱠᱚ ᱥᱮ ᱡᱟᱦᱟᱸ ᱠᱚᱵᱚ ᱪᱟᱥ ᱵᱟᱲᱟᱭ ᱜᱮᱭᱟ,
ᱦᱮᱸ᱾
ᱚᱱᱟ ᱠᱚ ᱩᱛᱩ ᱠᱚ ᱚᱱᱟ ᱠᱚ ᱩᱛᱩ ᱠᱚ ᱡᱚᱢ ᱟᱨ ᱱᱚᱛᱮ ᱡᱟᱦᱟᱸ ᱫᱚ ᱱᱮᱛᱟᱨ ᱫᱚᱠᱚ ᱧᱮᱞᱚᱜ ᱠᱟᱱ ᱜᱮᱭᱟ ᱡᱮ ᱵᱟᱦᱨᱮ ᱥᱮᱫ ᱫᱟᱲᱟᱱ ᱠᱚ ᱩᱰᱩᱠ ᱞᱮᱱ ᱠᱷᱟᱡ ᱜᱮ ᱵᱟᱝᱢᱟ ᱫᱚᱠᱟᱱ ᱨᱮᱱᱟᱜ ᱥᱩᱱᱩᱢ ᱡᱤᱱᱤᱥ ᱠᱚ ᱥᱮ ᱮᱴᱟᱜᱟᱜ ᱡᱟᱦᱟᱸ ᱠᱚᱫᱚ ᱵᱟᱦᱨᱮ ᱠᱚᱨᱮᱱᱟᱜ ᱡᱤᱱᱤᱥ ᱠᱚ ᱡᱚᱢ ᱵᱟᱲᱟᱭᱟ ᱠᱚ,
ᱦᱮᱸ᱾
ᱛᱚ ᱚᱱᱟ ᱠᱚ ᱡᱩᱫᱤ ᱠᱚᱢ ᱠᱚ ᱠᱟᱹᱴᱤᱡ ᱠᱚᱢ ᱤᱫᱤᱜ-ᱟ ᱥᱮ ᱚᱱᱟ ᱠᱚ ᱡᱚᱢ ᱫᱚ ᱦᱟᱸᱜ ᱢᱟᱱᱮ ᱵᱟᱹᱭ ᱵᱟᱹᱭ ᱛᱮᱵᱚᱱ ᱠᱚᱢ ᱞᱮᱠᱷᱟᱱ ᱦᱚᱲᱢᱚ ᱞᱟᱹᱜᱤᱫ ᱫᱚ ᱯᱟᱞᱮᱱ ᱚᱱᱟ ᱠᱚᱫᱚ ᱱᱟᱯᱟᱭᱚᱜ ᱜᱮᱭᱟ ᱵᱟᱝ ᱥᱮ?
ᱦᱮᱸ ᱱᱚᱣᱟ ᱫᱚ ᱟᱹᱰᱤ ᱠᱟᱛᱷᱟ ᱜᱮᱵᱤᱱ ᱞᱟᱹᱭ ᱠᱟᱜ ᱡᱮ ᱱᱚᱜ-ᱚ ᱱᱚᱝᱠᱟ ᱡᱮ ᱡᱟᱦᱟᱸ ᱥᱩᱱᱩᱢ ᱵᱮᱜᱚᱨ ᱡᱤᱱᱤᱥ ᱫᱚ ᱡᱚᱢ ᱜᱮ ᱟᱹᱰᱤ ᱜᱟᱱ ᱜᱮ ᱵᱷᱟᱜᱤᱭᱟ ᱟᱵᱚᱣᱟᱜ ᱦᱚᱲᱢᱚ ᱞᱟᱹᱜᱤᱫ᱾ ᱢᱟᱱᱮ ᱥᱩᱱᱩᱢ ᱫᱚ ᱛᱤᱱᱟᱹᱜ ᱴᱟᱜ ᱫᱟᱲᱮᱭᱟᱜᱼᱟ ᱢᱟᱱᱮ ᱫᱟᱲᱮᱭᱟᱜ ᱟᱵᱚᱱ ᱚᱱᱟ ᱠᱚ ᱡᱩᱫᱤ ᱵᱚᱱ ᱠᱚᱢᱟᱣ ᱤᱫᱤᱭᱟ ᱥᱮ ᱡᱚᱢᱴᱟᱜ ᱟᱹᱰᱤᱭᱟᱱ ᱜᱮ ᱟᱵᱚᱣᱟᱜ ᱥᱚᱨᱤᱨ ᱯᱚᱠᱠᱷᱮ ᱵᱟ ᱡᱟᱦᱟᱸ ᱟᱵᱚ ᱦᱚᱲᱢᱚ ᱵᱚᱱ ᱞᱟᱹᱭ ᱫᱟ, ᱚᱱᱟ ᱚᱱᱟ ᱠᱷᱮᱛᱨᱮ ᱫᱚ ᱟᱹᱰᱤ ᱞᱟᱹᱠᱛᱤᱭᱟᱱ ᱜᱮ ᱚᱱᱟ ᱫᱚ᱾ ᱚᱱᱟ ᱠᱚ ᱡᱤᱱᱤᱥ ᱠᱷᱚᱱᱟᱜ ᱛᱤᱱᱟᱹᱜ ᱴᱟ ᱵᱚᱱ ᱥᱟᱺᱜᱤᱧ ᱨᱮᱵᱚᱱ ᱥᱟᱦᱟᱣ ᱤᱫᱤᱭᱟ ᱠᱟᱹᱴᱤᱡ ᱠᱟᱹᱴᱤᱡ ᱛᱮ, ᱚᱱᱟᱜᱮ ᱵᱮᱥ ᱠᱟᱱ ᱜᱮᱭᱟ ᱟᱵᱚᱣᱟᱜ ᱦᱚᱲᱢᱚ ᱞᱟᱹᱜᱤᱫ᱾
ᱦᱳᱭ ᱟᱹᱰᱤ ᱡᱚᱛᱷᱟᱛ ᱟᱱᱟᱜ ᱠᱟᱛᱷᱟ ᱠᱟᱱ ᱜᱮᱭᱟ, ᱥᱮ ᱱᱚᱣᱟ ᱠᱚᱫᱚ ᱟᱵᱚᱣᱟᱜ ᱡᱚ ᱛᱚ ᱡᱟᱦᱟᱸᱭ ᱜᱮ ᱦᱚᱲᱢᱚ ᱥᱟᱶᱟᱨ ᱞᱟᱹᱜᱤᱫ ᱥᱮ ᱚᱱᱟ ᱠᱚᱫᱚ ᱞᱟᱹᱠᱛᱤ ᱠᱟᱱ ᱛᱟᱵᱚᱱ ᱜᱮᱭᱟ, ᱟᱨ ᱡᱟᱸᱦᱟᱭ ᱠᱚᱵᱚ ᱵᱚ ᱠᱟᱹᱢᱤ ᱠᱟᱹᱥᱱᱤᱭᱟ ᱥᱮ ᱡᱟᱦᱟᱸᱭ ᱠᱚᱫᱳ ᱚᱲᱟᱜ ᱠᱷᱮᱛ ᱠᱚᱨᱮ ᱠᱚ ᱠᱟᱹᱢᱤ ᱵᱟᱲᱟᱭᱟ ᱩᱝᱠᱩ ᱠᱚᱫᱚ ᱫᱤᱱᱟᱹᱢ ᱫᱤᱱ ᱡᱩᱫᱤ ᱚᱱᱟ ᱠᱚ ᱵᱟᱠᱚ ᱢᱟᱱᱟᱣ ᱫᱟᱲᱮᱭᱟᱜᱼᱟ ᱚᱸᱰᱮᱸ ᱠᱷᱟᱱ ᱫᱚ ᱚᱱᱟ ᱫᱚ ᱪᱤᱠᱟᱹ ᱛᱮᱱᱟᱜ ᱫᱚ ᱵᱟᱝ ᱠᱟᱱᱟ᱾
ᱦᱮᱸ ᱟᱫᱚ ᱦᱚᱸᱜ-ᱚ ᱱᱚᱝᱠᱟ ᱡᱤᱛ ᱱᱚᱝᱠᱟ ᱵᱟ ᱠᱚ ᱢᱟᱱᱟᱣᱟ ᱵᱟ ᱵᱟᱠᱚ ᱫᱟᱲᱮᱭᱟᱜᱼᱟ ᱱᱚᱝᱠᱟ ᱵᱩᱡᱷᱟᱹᱣ ᱠᱟᱛᱮ ᱨᱮᱦᱚᱸ ᱟᱫᱚ ᱫᱤᱱᱟᱹᱢ ᱫᱤᱱᱟᱹᱢ ᱱᱚᱝᱠᱟ ᱪᱟᱞᱟᱣ ᱞᱮᱠᱷᱟᱱ ᱟᱵᱚᱣᱟᱜ ᱦᱚᱲᱢᱚ ᱪᱮᱛᱟᱱ ᱨᱮ ᱟᱹᱰᱤ ᱨᱚᱰᱚᱡ ᱠᱚᱪᱞᱚᱱ ᱦᱩᱭᱩᱜᱼᱟ ᱛᱚ, ᱛᱚ ᱚᱱᱟ ᱠᱚ ᱥᱚᱵ ᱫᱤᱠ ᱫᱤᱭᱮ ᱫᱚ ᱟᱫᱚ ᱟᱸ ᱢᱤᱫ ᱢᱟ ᱨᱳᱜᱽ ᱟᱡᱟᱨ ᱠᱚ ᱧᱟᱢ ᱤᱫᱤ ᱠᱚᱣᱟᱢ ᱩᱝᱠᱩ ᱦᱮᱸᱥᱮ? ᱦᱟᱸᱜ ᱱᱟᱝᱠᱟᱱ ᱡᱤᱱᱤᱥᱴᱟᱜ ᱟᱫᱚ ᱯᱚᱨ ᱯᱚᱨ ᱟᱫᱚ ᱧᱮᱞᱚᱜᱼᱟ᱾
ᱟᱹᱰᱤ ᱱᱟᱯᱟᱭ ᱱᱟᱜ ᱠᱟᱛᱷᱟ ᱠᱟᱱ ᱜᱮᱭᱟ᱾ ᱥᱮ ᱡᱟᱦᱟᱸ ᱫᱚ ᱵᱟᱰᱟᱭ ᱧᱟᱢᱱᱟ ᱱᱚᱣᱟ ᱠᱚ ᱡᱩᱫᱤ ᱚᱱᱠᱟᱜᱮ ᱡᱩᱫᱤ ᱱᱚᱣᱟ ᱠᱚᱜᱮ ᱟᱵᱚ ᱪᱟ-ᱪᱟᱞᱟᱣ ᱤᱫᱤᱭᱟ ᱵᱚᱱ ᱮᱸᱰᱮᱠᱷᱟᱱ ᱫᱚ ᱱᱟᱯᱟᱭᱼᱚᱜ ᱛᱟᱵᱚᱱ ᱜᱮᱭᱟ᱾
ᱦᱮᱸ᱾
ᱟᱨᱚ ᱡᱟᱦᱟᱸ ᱫᱚ ᱫᱟᱠᱟ ᱡᱚᱢ ᱵᱟᱲᱟ ᱠᱟᱛᱮ ᱢᱟᱱᱮ ᱧᱮᱞᱚᱜᱚᱜᱼᱟ ᱡᱮ ᱚᱠᱚᱭ ᱠᱚᱫᱚ ᱫᱟᱜ ᱠᱚ ᱡᱚᱠᱷᱚᱱ ᱠᱚ ᱧᱩᱭᱟ ᱥᱮ ᱡᱟᱦᱟᱸᱭ ᱫᱚ ᱧᱩ ᱧᱮᱞᱚᱜᱚᱜ-ᱟ ᱠᱚ ᱵᱟᱝᱢᱟ ᱠᱤᱪᱷᱩ ᱦᱚᱲ ᱫᱚ ᱚᱱᱠᱟ ᱞᱮᱠᱟ ᱫᱚ ᱫᱟᱠᱟ ᱡᱚᱢ ᱡᱚᱢ ᱛᱩᱞᱩᱡ ᱜᱮ ᱫᱟᱜ ᱮ ᱧᱩᱣᱟᱜ-ᱟ ᱦᱮᱸ ᱥᱮ ᱛᱚ ᱚᱱᱟ ᱫᱚᱠᱚ ᱢᱮᱱᱟ ᱡᱮ ᱦᱚᱲᱢᱚ ᱞᱟᱹᱜᱤᱫ ᱫᱚ ᱚᱱᱠᱟ ᱠᱚᱫᱚ ᱵᱟᱝ ᱱᱟᱯᱟᱭᱟ ᱥᱮ ᱟᱵᱚ ᱫᱟᱠᱟ ᱠᱚ ᱡᱚᱢ ᱵᱟᱲᱟ ᱠᱟᱛᱮᱫ ᱢᱟᱱᱮ ᱠᱤᱪᱷᱩ ᱵᱟᱝ ᱨᱮᱦᱚᱸ ᱳᱭ ᱟᱫᱷᱟ ᱛᱟᱨᱟ ᱜᱷᱚᱱᱴᱟ ᱜᱟᱱ ᱡᱩᱫᱤ ᱵᱚ ᱡᱤᱨᱟᱹᱜ-ᱟ, ᱟᱨ ᱡᱤᱨᱟᱹᱣ ᱠᱟᱛᱮ ᱫᱟᱜ ᱠᱚᱵᱚ ᱧᱩ ᱵᱟᱲᱟᱭ ᱠᱷᱟᱱ ᱯᱟᱞᱮᱱ ᱡᱚᱢ ᱢᱟᱱᱮ ᱞᱟᱡ ᱨᱮ ᱵᱷᱤᱡᱟᱹᱣ ᱴᱷᱤᱠ ᱠᱟᱛᱮᱱ ᱠᱷᱟᱱ ᱫᱚ ᱚᱱᱟ ᱠᱚᱫᱚ ᱱᱟᱯᱟᱭᱚᱜ ᱛᱟᱵᱚᱱ ᱜᱮᱭᱟ ᱦᱳᱭᱥᱮ᱾
ᱦᱮᱸ ᱱᱚᱣᱟ ᱫᱚ ᱮᱠᱫᱚᱢ ᱜᱮ ᱞᱟᱹᱠᱛᱤᱭᱟᱱ ᱠᱟᱛᱷᱟ ᱜᱮᱵᱤᱱ ᱞᱟᱹᱭ ᱟᱠᱟᱜᱼᱟ᱾ ᱡᱟᱦᱟᱸᱱᱟᱜ ᱠᱤᱪᱷᱩ ᱡᱚᱢ ᱠᱟᱛᱮᱜ ᱫᱚ ᱟ ᱥᱚᱸᱜᱮ ᱥᱚᱸᱜᱮ ᱫᱚ ᱟᱫᱚ ᱫᱟᱜ ᱧᱩ ᱫᱚ ᱮᱠᱟᱞᱜᱮ ᱩᱪᱤᱛᱚ ᱵᱟᱝ ᱠᱟᱱ ᱜᱮᱭᱟ᱾
ᱦᱳᱭ ᱟᱨ ᱛᱟᱦᱞᱮ ᱟᱨᱚ ᱱᱚᱝᱠᱟ ᱠᱟᱛᱷᱟ ᱢᱮᱱᱟᱜ ᱠᱟᱜ ᱜᱮᱭᱟ ᱥᱮ ᱤᱧᱤᱧ ᱞᱟᱹᱭᱮᱜ ᱠᱟᱱᱟ ᱚᱱᱟ ᱠᱚ ᱠᱟᱹᱴᱤᱡ ᱡᱚᱛᱷᱟᱛᱱᱟᱜ ᱠᱟᱱᱟ ᱥᱮ ᱵᱟᱝᱼᱟ? ᱠᱟᱹᱴᱤᱜ ᱮᱢ ᱞᱟᱹᱭᱟ ᱦᱳᱭ ᱥᱮ ᱦᱳᱭ ᱤᱧ ᱡᱮᱞᱠᱟ ᱞᱟᱹᱭᱮᱫ ᱠᱟᱱᱟ ᱡᱮ ᱟᱵᱚ ᱦᱨᱲᱢᱚ ᱠᱚ ᱥᱮ ᱦᱚᱨᱢᱚ ᱥᱟᱶᱟᱨ ᱞᱟᱹᱜᱤᱫ ᱛᱮ ᱢᱤᱫᱴᱮᱱ ᱟᱨᱚ ᱡᱚᱛᱷᱟ ᱛᱮᱱᱟᱜᱹ ᱠᱟᱡᱽ ᱫᱚ ᱦᱩᱭᱩᱜ ᱠᱟᱱᱟ ᱟᱵᱚ ᱡᱟᱹᱯᱤᱫ ᱢᱚᱸᱡᱽ ᱛᱮ ᱠᱚᱨᱟᱣ ᱦᱩᱭᱩᱜᱼᱟ᱾ ᱡᱟᱦᱟ ᱛᱤᱱᱟᱹᱜ ᱠᱟᱹᱢᱤ ᱞᱟᱸᱜᱟ ᱠᱟᱛᱮ ᱦᱚᱸ ᱦᱚᱲᱢᱚ ᱡᱩᱫᱤ ᱱᱟᱯᱟᱭ ᱠᱟᱨᱛᱮ ᱨᱮᱥᱴ ᱥᱮ ᱢᱤᱫᱴᱮᱡ ᱡᱤᱨᱟᱹᱣ ᱞᱟᱹᱜᱤᱫ ᱡᱟᱦᱟᱸ ᱥᱚᱸᱼᱚᱠ ᱛᱚᱢ ᱢᱟᱭᱟ ᱮᱸᱰᱮᱠᱷᱟᱱ ᱫᱚ ᱯᱟᱞᱮᱱ ᱦᱚᱲᱢᱚ ᱫᱚ ᱢᱟᱱᱮ ᱢᱚᱡᱽ ᱥᱟᱺᱦᱤᱡ ᱛᱮᱜᱮ ᱡᱚᱜᱟᱣ ᱛᱮ ᱛᱟᱦᱮᱱᱟ ᱦᱳᱭ ᱥᱮ?
ᱦᱮᱸ
ᱟᱨ ᱧᱮᱞᱚᱜᱚᱜ ᱠᱟᱱᱟ ᱵᱟᱝᱢᱟ ᱜᱚᱫ ᱠᱤᱪᱷᱩ ᱜᱚᱞᱟᱱ ᱠᱚᱫᱚ ᱡᱮ ᱱᱮᱛᱟᱨ ᱫᱚ ᱢᱳᱵᱟᱭᱤᱞ ᱦᱮᱜ ᱠᱟᱱᱟ ᱥᱮ ᱟᱫᱚ ᱧᱤᱫᱟᱹ ᱵᱮᱲᱟ ᱯᱷᱚᱱ ᱠᱚ ᱜᱷᱟᱱᱴᱟ ᱠᱟᱛᱮᱫ ᱯᱷᱳᱱ ᱧᱮᱞ ᱧᱮᱞ ᱛᱮᱠᱚ ᱡᱟᱹᱯᱤᱫᱮᱜ ᱠᱟᱱᱟ᱾ ᱦᱳᱭ ᱤᱧ ᱫᱩᱧ ᱢᱮᱱᱟ ᱚᱱᱟ ᱠᱚᱫᱚ ᱵᱟᱝ ᱱᱟᱯᱟᱭᱟ ᱥᱮ ᱡᱚᱠᱷᱚᱱᱮᱢ ᱡᱟᱹᱯᱤᱫᱟ ᱚᱱᱟ ᱚᱠᱛᱚ ᱫᱚ ᱯᱷᱚᱱ ᱠᱚᱫᱚ ᱥᱟᱦᱟ ᱥᱟᱺᱜᱤᱧ ᱨᱮ ᱫᱚᱦᱚ ᱠᱟᱜ ᱠᱷᱟᱡ ᱜᱮ ᱱᱟᱯᱟᱭᱚᱜᱼᱟ ᱥᱮ ᱚᱱᱚ ᱤᱫᱤ ᱨᱮ ᱫᱟᱢ ᱫᱚ ᱡᱚᱛᱷᱟᱛᱮᱢ ᱵᱷᱟᱹᱵᱤᱭᱮᱫ ᱠᱟᱱᱟ ᱥᱮ ᱚᱱᱟ ᱫᱚ ᱵᱟᱝ ᱠᱟᱱᱟ?
ᱦᱮᱸ ᱟᱫᱚ ᱦᱚᱸᱜᱼᱚᱭ ᱡᱟᱦᱟᱸ ᱠᱟᱛᱷᱟ ᱠᱚᱢ ᱞᱟᱹᱭ ᱵᱟᱲᱟ ᱠᱮᱫᱟ᱾ ᱱᱚᱣᱟ ᱫᱚ ᱞᱟᱹᱠᱛᱤᱭᱟᱱ ᱩᱹᱰᱤ ᱞᱟᱹᱠᱛᱤᱭᱟᱱ ᱜᱮ ᱠᱟᱛᱷᱟ ᱠᱟᱱᱟ ᱱᱚᱜᱼᱚ ᱱᱚᱝᱠᱟ ᱡᱚᱫᱤ ᱡᱟᱦᱟᱸᱭ ᱵᱷᱟᱹᱵᱤᱛ ᱠᱟᱛᱮᱜ ᱱᱚᱝᱠᱟ ᱡᱩᱚᱫᱤ ᱮ ᱱᱚᱝᱠᱟ ᱢᱟᱱᱟᱣ ᱪᱟᱞᱟᱜᱟᱭ ᱟᱨ ᱪᱮᱫ ᱱᱚᱝᱠᱟ ᱫᱚ ᱟᱹᱰᱤ ᱜᱟᱱ ᱜᱮ ᱮᱸ ᱵᱷᱟᱹᱜᱤ ᱯᱷᱚᱞᱮ ᱧᱟᱢᱟᱭ ᱞᱟᱦᱟᱨᱮ ᱪᱟᱞᱟ ᱠᱟᱛᱮᱫ ᱡᱮ ᱟᱭᱟᱜ ᱦᱚᱲᱢᱚ ᱫᱤᱠ ᱫᱤᱭᱮ ᱦᱳᱠ ᱟᱨᱚ ᱚᱱᱱᱟᱱᱚ ᱡᱟᱦᱟᱸ ᱤᱡᱟᱹ ᱠᱚ ᱦᱮᱱᱟᱜᱼᱟ ᱛᱚ ᱟᱹᱰᱤ ᱵᱷᱟᱹᱜᱤ ᱵᱷᱟᱹᱜᱤ ᱢᱤᱫᱴᱟᱹᱝ ᱯᱷᱚᱞ ᱠᱚ ᱧᱟᱢᱟᱭ ᱧᱟᱢ ᱤᱫᱤᱭᱟᱭ ᱱᱟᱝᱠᱟ ᱦᱮᱸᱥᱮ ᱛᱚ ᱱᱚᱶᱟ ᱫᱚ ᱞᱟᱹᱠᱛᱤᱭᱟᱱ ᱠᱟᱛᱷᱟ ᱠᱟᱱ ᱜᱮᱭᱟ᱾
ᱦᱚᱭᱛᱟᱦᱚᱞᱮ ᱜᱚᱝᱠᱮ ᱟᱢ ᱥᱟᱣ ᱨᱚᱯᱚᱲ ᱠᱟᱛᱮᱫ ᱦᱚᱸ ᱟᱹᱰᱤᱜᱟᱱ ᱚᱱᱠᱟᱱᱟᱜ ᱫᱟᱢᱟᱱᱟᱜ ᱠᱟᱛᱷᱟ ᱜᱮ ᱟᱢᱴᱷᱮᱜ ᱠᱷᱚᱱ ᱦᱚᱸ ᱵᱟᱰᱟᱭ ᱧᱟᱢ ᱢᱮᱱᱟ ᱥᱮ ᱤᱧ ᱦᱚᱧ ᱟᱸᱜᱚᱪ ᱫᱟᱲᱮᱭᱟᱜᱼᱟ ᱥᱮᱧ ᱟᱸᱜᱚᱪ ᱫᱟᱲᱮ ᱠᱮᱫᱟ᱾ ᱛᱚ ᱛᱟᱭᱚᱢ ᱫᱟᱨᱟᱢ ᱟᱯᱱᱟᱨᱦᱚ ᱡᱚᱠᱷᱚᱱ ᱚᱱᱠᱟ ᱦᱚᱨᱢᱚ ᱥᱟᱶᱟᱨ ᱞᱟᱹᱜᱤᱜ ᱥᱮ ᱦᱚᱨᱢᱚ ᱥᱟᱶᱟᱨ ᱞᱟᱹᱜ ᱡᱚᱠᱷᱚᱱ ᱜᱮ ᱚᱱᱟ ᱵᱟᱨᱮᱛᱮ ᱠᱟᱛᱷᱟ ᱨᱟᱠᱟᱵᱚᱜᱼᱟ ᱮᱸᱰᱮᱠᱷᱟᱱ ᱫᱚ ᱟᱯᱱᱟᱨ ᱛᱮᱦᱚᱸ ᱚᱱᱟ ᱠᱚ ᱡᱤᱱᱤᱥ ᱜᱮ ᱯᱷᱚᱞᱳ ᱤᱫᱤ ᱞᱟᱜᱟᱜᱼᱟ ᱥᱮ ᱚᱱᱟ ᱠᱚᱜᱮ ᱪᱟ ᱪᱟᱞᱟᱣ ᱤᱫᱤ ᱦᱩᱭᱩᱜᱼᱟ᱾
ᱦᱮᱸ
ᱚᱱᱟ ᱞᱟᱹᱜᱤᱫ ᱛᱮ ᱜᱚᱝᱠᱮ ᱟᱹᱰᱤ ᱟᱹᱰᱤ ᱥᱟᱨᱦᱟᱣ᱾
ᱟᱸ ᱟᱢ ᱥᱟᱞᱟᱜ ᱦᱚᱸ ᱱᱚᱝᱠᱟ ᱜᱟᱞᱢᱟᱨᱟᱣ ᱠᱟᱛᱮᱜ ᱥᱮ ᱱᱚᱜᱼᱚ ᱱᱚᱝᱠᱟ ᱟᱻᱟᱹᱰᱤ ᱵᱮᱥ ᱜᱮ ᱵᱩᱡᱷᱟᱹᱣᱮᱱᱟ᱾ ᱮᱸ ᱢᱳᱚᱴᱟ ᱢᱩᱴᱤ ᱫᱚ ᱢᱟᱱᱮ ᱟᱹᱰᱤ ᱵᱷᱟᱜᱤ ᱜᱮ ᱵᱩᱡᱷᱟᱹᱣ ᱠᱤᱫᱤᱧ ᱟᱨ ᱪᱮᱫ ᱱᱚᱝᱼᱠᱟ ᱟᱢ ᱥᱟᱜ ᱜᱟᱞᱢᱟᱨᱟᱣ ᱠᱟᱛᱮᱫ
ᱦᱳᱭ ᱚᱱᱟᱜ ᱜᱮ ᱜᱚᱝᱠᱮ ᱡᱮ ᱚᱠᱛᱚ ᱛᱟᱦᱮᱸ ᱞᱮᱱ ᱠᱷᱟᱱ ᱛᱟᱭᱚᱢ ᱫᱟᱨᱟᱢ ᱦᱚᱭᱛᱚ ᱟᱨᱚ ᱵᱮᱥᱴᱷᱤᱠ ᱱᱚᱣᱟ ᱠᱚ ᱤᱫᱤ ᱠᱟᱛᱮᱫ ᱫᱚᱞᱟᱝ ᱨᱚᱯᱚᱨᱚᱜᱼᱟ᱾
ᱦᱮᱸ
ᱟᱫᱚ ᱟᱨᱚ ᱛᱟᱭᱚᱢ ᱫᱟᱨᱟᱢᱟᱢ ᱥᱟᱶ ᱜᱟᱯᱟᱞᱢᱟᱨᱟᱣ ᱦᱩᱭᱩᱜ ᱜᱮᱭᱟ ᱥᱮ ᱨᱚᱨ ᱞᱟᱸᱫᱟ ᱠᱚ ᱱᱚᱝᱠᱟ ᱫᱚ ᱫᱚᱦᱚᱜ ᱜᱮ ᱞᱟᱹᱠᱛᱤᱜᱼᱟ᱾ ᱥᱮ ᱟᱹᱰᱤᱜᱟᱱ ᱠᱟᱛᱷᱟ ᱠᱚᱜᱮ ᱵᱟᱰᱟᱭᱚᱜᱼᱟ ᱟᱵᱮᱱ ᱴᱷᱮᱜ ᱠᱚᱦᱚᱸ ᱦᱚᱭ ᱛᱟᱦᱚᱞᱮ ᱜᱚᱝᱼᱼ ᱢᱟ ᱛᱟᱦᱚᱞᱮ ᱜᱚᱝᱠᱮ ᱤᱱᱠᱟᱹ ᱜᱮᱞᱟᱝ ᱨᱚᱯᱚᱨ ᱠᱟᱱᱟ ᱛᱮᱦᱮᱧ ᱫᱚ ᱛᱟᱭᱚᱢ ᱫᱟᱨᱟᱢ ᱱᱟᱜ ᱠᱷᱟᱱ ᱟᱨᱚᱼᱼ ᱵᱮᱥ ᱴᱤᱠ ᱛᱮ ᱨᱚᱯᱚᱨ ᱦᱩᱭᱩᱜᱼᱟ᱾
ᱦᱮᱸ ᱦᱮᱸ ᱴᱷᱤᱠ ᱜᱮᱭᱟ ᱛᱟᱞᱦᱮ ᱡᱚᱦᱟᱨ ᱛᱟᱞᱮ
ᱦᱳᱭ ᱡᱚᱦᱟᱨ ᱜᱮ